ᱦᱮᱞᱳ ᱦᱩᱸ ᱡᱚᱦᱟᱨ ᱜᱮ᱾
ᱡᱚᱦᱟᱨ ᱜᱮ᱾
ᱪᱮᱫ ᱠᱚᱯᱮ ᱪᱤᱠᱟᱹᱭᱮᱫᱟ᱾
ᱪᱮᱫ ᱦᱚᱸ ᱵᱟᱝᱟ ᱚᱲᱟᱜ ᱨᱮᱱᱟᱜ
ᱪᱮᱫ ᱦᱚᱸ ᱵᱟᱝᱟ ᱚᱲᱟᱜ ᱨᱮᱱᱟᱜ ᱠᱟᱹᱢᱤ ᱠᱚᱜᱮ ᱚ ᱪᱮᱫ ᱞᱮᱠᱟ ᱢᱮᱱᱟᱜ ᱯᱮᱭᱟ?
ᱱᱟᱯᱟᱭ ᱜᱮ ᱟᱯᱮ ᱪᱮᱫ ᱞᱮᱠᱟ ᱢᱮᱱᱟᱜ ᱯᱮᱭᱟ ᱟᱹᱵᱤᱱ ᱪᱮᱫ ᱞᱮᱠᱟ ᱢᱮᱱᱟᱜ ᱵᱤᱱᱟ?
ᱦᱚᱸ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ᱾
ᱟᱪᱪᱷᱟ᱾
ᱟᱨ ᱱᱤᱛᱳᱜ ᱫᱚ ᱦᱚᱸᱜᱼᱚᱭ ᱛᱤᱦᱤᱧ ᱜᱟᱯᱟ ᱫᱚ ᱟᱨᱠᱤ ᱦᱚᱞᱟ ᱠᱟᱹᱴᱤᱡ ᱮ ᱫᱟᱜ ᱞᱮᱫ ᱛᱟᱦᱮᱱᱟ ᱟᱫᱚ ᱠᱷᱮᱛ ᱠᱚᱥᱮᱱ ᱪᱟᱞᱟᱣ ᱦᱩᱭ ᱞᱮᱱ ᱛᱟᱦᱮᱱᱟ᱾
ᱚ ᱟᱪᱪᱷᱟ ᱟᱪᱪᱷᱟ᱾
ᱫᱟᱜ ᱫᱚᱛᱚ ᱥᱮᱨᱚᱠᱚᱢ ᱫᱚ ᱵᱟᱹᱱᱩᱜᱼᱟ ᱠᱷᱮᱛ ᱨᱮᱛᱚ ᱢᱟᱱᱮ ᱵᱟᱝ ᱛᱚᱵᱟᱣ ᱟᱠᱟᱱᱟ ᱟᱨ
ᱚᱻ᱾
ᱟᱯᱮ ᱠᱚᱜᱮ ᱨᱚᱦᱚᱭ ᱠᱟᱹᱢᱤ ᱠᱚ ᱛᱤᱱᱟᱹᱜ ᱛᱟᱯᱮ ᱮᱛᱚᱦᱚᱵ ᱠᱮᱫᱮᱜᱼᱟ ᱥᱮ ᱪᱮᱫ ᱞᱮᱠᱟ ᱪᱟᱵᱟ ᱠᱮᱫᱟ?
ᱪᱟᱵᱟ ᱫᱚ ᱟᱭᱨᱤ ᱜᱮ ᱟᱞᱮ ᱥᱮᱱ ᱦᱚᱸ ᱚᱱᱠᱟᱜ ᱜᱮ ᱛᱚᱲᱟ ᱠᱚ ᱤᱭᱟᱹ ᱦᱩᱭ ᱠᱟᱱᱟ᱾
ᱚ᱾
ᱦᱳᱭ᱾
ᱟᱞᱮ ᱦᱚᱸ ᱚᱱᱠᱟᱜ ᱜᱮ ᱦᱚᱜᱼᱚᱭ ᱫᱟᱜ ᱨᱮᱱᱟᱜ ᱛᱚ ᱚᱱᱠᱟ ᱴᱷᱤᱠ ᱴᱷᱤᱠᱟᱹᱱ ᱵᱟᱹᱱᱩᱜᱼᱟ᱾ ᱛᱤᱦᱤᱧ ᱥᱮᱛᱟᱜ ᱨᱮ ᱱᱚᱛᱮᱫᱚ ᱥᱮᱛᱟᱜ ᱨᱮ ᱠᱟᱹᱴᱤᱡ ᱮ ᱫᱟᱜ ᱠᱮᱫᱟ ᱟᱹᱭᱩᱵ ᱠᱟᱹᱴᱤᱡ ᱮ ᱫᱟᱜ ᱞᱮᱫ ᱛᱟᱦᱮᱸᱱᱟ ᱟᱨ ᱱᱤᱛᱚᱜ ᱫᱚ ᱟᱨᱚᱸᱭ ᱥᱤᱛᱩᱝ ᱮᱫᱟ᱾
ᱩᱸ ᱱᱚᱰᱮ ᱦᱚᱸ ᱟᱞᱮ ᱢᱟ ᱛᱚᱲᱟ ᱞᱮ ᱜᱤᱰᱤ ᱞᱮᱜᱟ ᱟᱨ ᱫᱟᱜ ᱛᱮ ᱵᱚᱦᱮᱞ ᱪᱟᱵᱟ ᱠᱮᱜᱟᱭ᱾ ᱟᱫᱚ ᱡᱟᱦᱟ ᱠᱚᱨᱮ ᱨᱚᱦᱚᱭ ᱢᱟᱱᱮ ᱢᱟᱱᱮ ᱵᱚᱦᱮᱞ ᱟᱠᱟᱫ ᱛᱮ ᱡᱟᱦᱟᱸ ᱠᱚᱨᱮ ᱫᱚ ᱯᱷᱟᱸᱠᱟ ᱠᱟᱱᱟ, ᱟᱨ ᱡᱟᱦᱟᱸ ᱠᱚᱨᱮ ᱫᱚ ᱪᱟᱢᱠᱟᱡ ᱪᱩᱢᱠᱩᱡ ᱚᱱᱟ ᱠᱷᱚᱱᱟᱜ ᱳᱲᱳᱠ ᱟᱠᱟᱱ-ᱟ᱾
ᱚ ᱟᱪᱪᱷᱟ ᱟᱪᱪᱷᱟ ᱛᱟᱦᱟᱞᱮ ᱟᱯᱮ ᱦᱚᱸ ᱨᱚᱦᱚᱭ ᱠᱟᱹᱢᱤ ᱫᱚ ᱵᱟᱯᱮ ᱮᱛᱚᱦᱚᱵ ᱠᱟᱜᱟ ᱱᱤᱛᱳᱜ ᱦᱚᱸ?
ᱟᱣᱨᱤ ᱜᱮ ᱛᱚᱲᱟ ᱛᱮᱫ ᱞᱮ ᱤᱭᱟᱹ ᱠᱟᱜᱟ᱾
ᱟ ᱛᱟᱦᱟᱞᱮ ᱦᱮᱸ ᱛᱤᱱᱟᱹᱜ ᱫᱷᱟᱣ ᱯᱮ ᱪᱟᱥᱟ ᱛᱟᱦᱟᱞᱮ ᱦᱩᱲᱩ ᱫᱚ?
ᱟᱞᱮ ᱫᱚ ᱢᱤᱫ ᱫᱮᱠᱷᱟ ᱜᱮᱞᱮ ᱪᱟᱥ ᱜᱮᱭᱟ᱾ ᱱᱚᱣᱟᱭ ᱤᱭᱟᱹ ᱫᱷᱚᱨᱚᱱ ᱨᱮᱜᱮ᱾
ᱦᱚᱸᱜ ᱵᱷᱚᱨᱥᱟ ᱨᱮ?
ᱦᱳᱭ ᱦᱳᱭ ᱵᱚᱨᱥᱟ ᱨᱮᱞᱤᱧ ᱨᱮ ᱵᱚᱨᱥᱟ ᱨᱮᱜᱮ ᱫᱷᱚᱨᱚᱢ ᱨᱮᱫᱚ ᱵᱟᱝ ᱪᱟᱥ ᱦᱩᱭᱩᱜ ᱜᱮᱭᱟ ᱮᱠᱟᱹ ᱥᱮᱨᱚᱠᱚᱢ ᱫᱟᱜ ᱚᱵᱷᱟᱵ ᱛᱚ ᱚᱠᱟᱨᱮᱢ ᱪᱟᱥᱟ ᱢᱤᱫ ᱥᱤ ᱡᱟᱱ ᱜᱮᱞᱮ ᱪᱟᱥ ᱜᱮᱭᱟ᱾
ᱦᱳᱭ ᱟᱞᱮ ᱦᱚᱸ ᱚᱝᱠᱟ ᱜᱮ ᱫᱟᱜ ᱨᱮᱱᱟᱜ ᱟᱹᱰᱤ ᱜᱮ ᱮᱴᱠᱮᱴᱚᱬᱮ ᱡᱟᱹᱥᱛᱤ ᱠᱟᱭ ᱛᱮᱜᱮ ᱱᱚᱛᱮ ᱫᱚ ᱚᱝᱠᱟ ᱠᱮᱱᱮᱞ ᱥᱮ ᱥᱟᱢ ᱢᱟᱨᱥᱮᱞ ᱠᱚᱦᱚᱸ ᱵᱟᱹᱱᱩᱜ-ᱟ, ᱚᱱᱟ ᱠᱚ ᱛᱟᱦᱮᱸ ᱞᱮᱱ ᱠᱷᱟᱱ ᱠᱟᱹᱴᱤᱡ ᱥᱩᱵᱤᱫᱟ ᱧᱟᱢ ᱠᱚᱜᱟ ᱟᱨᱠᱤ᱾
ᱦᱩᱸ
ᱟᱯᱮ ᱥᱮᱫ ᱫᱚ ᱚᱝᱠᱟ ᱢᱮᱱᱟᱜ-ᱟ ᱜᱟᱰᱟ ᱠᱚ?
ᱜᱟᱰᱟ ᱫᱟᱜ ᱫᱚ ᱵᱟᱹᱱᱩᱜ-ᱟ, ᱜᱟᱰᱟ ᱫᱚ ᱢᱮᱱᱟᱜ ᱜᱮᱭᱟ ᱢᱤᱫᱴᱟᱝ ᱵᱟᱨᱭᱟ᱾ ᱛᱷᱚ ᱚᱱᱟ ᱨᱮᱱᱟᱜ ᱫᱟᱜ ᱛᱮᱫᱚ ᱠᱷᱩᱵ ᱢᱟᱱᱮ ᱡᱟᱦᱟᱸᱭ ᱜᱟᱰᱟ ᱥᱩᱨ ᱥᱩᱨ ᱠᱚᱨᱮ ᱢᱮᱱᱟᱜ ᱛᱟᱠᱚᱣᱟ ᱵᱟᱹᱫᱽ ᱠᱚ
ᱦᱩᱸ ᱦᱩᱸ
ᱩᱱᱠᱩ ᱫᱚᱠᱚ ᱥᱩᱵᱤᱫᱟᱜ ᱜᱮᱭᱟ, ᱟᱨ ᱟᱞᱮ ᱫᱚ ᱯᱷᱟᱨᱟᱠ ᱧᱚᱜ ᱜᱮᱛᱟᱞᱮᱭ-ᱟ᱾
ᱦᱮᱸ ᱩᱱᱠᱩ ᱫᱚᱠᱚ ᱥᱩᱵᱤᱫᱷᱟᱜ ᱜᱮᱭᱟ ᱟᱫᱚ ᱚᱱᱮ ᱠᱩ ᱜᱟᱰᱟ ᱫᱷᱟᱨᱮ ᱫᱷᱟᱨᱮ ᱛᱮᱫᱚ ᱩᱝᱠᱩ ᱫᱚ ᱪᱮᱫᱠᱟ ᱦᱩᱲᱩ ᱦᱚᱸᱠᱚ ᱨᱚᱦᱚᱭ ᱫᱟᱲᱮᱜ-ᱟ, ᱚᱝᱠᱟ ᱦᱟᱱᱟ ᱱᱟᱣᱟ ᱥᱚᱵᱡᱤ ᱦᱚᱸ ᱠᱚᱦᱚᱸᱠᱚ ᱨᱚᱦᱚᱭ ᱜᱮᱭᱟ ᱠᱚ?
ᱦᱮᱸ
ᱟᱨ ᱥᱟᱹᱜᱤᱧ ᱨᱮᱱᱟᱜ ᱫᱚ ᱵᱟᱝ ᱦᱳᱭᱳᱜ-ᱟ᱾
ᱦᱳᱭ ᱟᱞᱮ ᱫᱚ ᱥᱟᱹᱜᱤᱧ ᱜᱮᱛᱟᱞᱮᱭᱟ ᱫᱟᱜ ᱵᱟᱝ ᱦᱟᱡᱩᱜ ᱫᱚ ᱩᱱ ᱥᱟᱹᱜᱤᱧ ᱫᱚ᱾
ᱦᱮᱸ ᱩᱱ ᱥᱟᱹᱜᱤᱧ ᱫᱚ ᱟᱫᱚ ᱥᱚᱢᱵᱷᱚᱵᱚᱛᱚ ᱵᱟᱝ ᱠᱟᱱᱟ ᱫᱟᱜ ᱟᱹᱜᱩ ᱫᱚ᱾
ᱟᱨ ᱛᱟᱦᱟᱞᱮ ᱟᱱᱟᱡᱽ ᱯᱟᱹᱛᱤ ᱠᱚ ᱪᱮᱫ ᱠᱚᱯᱮ ᱨᱚᱦᱚᱭ ᱜᱮᱭᱟ?
ᱟᱱᱟᱡᱽ ᱦᱚᱸ ᱥᱮᱨᱚᱠᱚᱢ ᱫᱚ ᱵᱟᱝ ᱨᱚᱦᱚ ᱦᱳᱭᱳᱜ ᱜᱮ ᱤᱱᱠᱟᱹ ᱚᱲᱟᱜ ᱵᱟᱲᱜᱮ ᱠᱚᱨᱮ ᱜᱮ ᱨᱚᱦᱚᱭ ᱵᱟᱲᱟ ᱦᱳᱭᱳᱜ ᱜᱮᱭᱟ᱾
ᱦᱩᱸ ᱟᱞᱮ ᱦᱚᱸ ᱚᱝᱠᱟ ᱜᱮ ᱚᱲᱟᱜ ᱵᱟᱲᱜᱮ ᱠᱚᱨᱮᱜ ᱜᱮ ᱡᱚᱢ ᱞᱮᱠᱟ ᱟᱨᱠᱤ᱾
ᱦᱮᱸ ᱟᱯᱱᱟᱨ ᱡᱚᱢ ᱞᱮᱠᱟ᱾
ᱦᱩᱸ ᱟᱫᱚ ᱦᱚᱸᱜᱚᱭ ᱫᱟᱜ ᱨᱮᱱᱟᱜ ᱥᱳᱢᱳᱥᱥᱟ ᱫᱚ ᱡᱟᱹᱥᱛᱤ ᱠᱟᱭ ᱛᱮᱜᱮ ᱧᱮᱞᱚᱜ ᱠᱟᱱᱟ ᱥᱮ᱾
ᱚᱱᱟᱜᱮ ᱡᱟᱦᱟᱸ ᱦᱤᱞᱳᱜᱮ ᱫᱟᱜ ᱮᱜ ᱠᱷᱟᱱ ᱠᱷᱩᱵᱮ ᱫᱟᱜ ᱠᱮᱜᱟ
ᱦᱩᱸ ᱦᱮᱸ ᱟᱫᱚ ᱚᱱᱮ ᱢᱤᱫ ᱫᱤᱱ ᱫᱟᱜ ᱛᱮᱫᱚ ᱛᱚ ᱵᱟᱝ ᱦᱳᱭᱳᱜ-ᱟ᱾ ᱱᱮᱛᱟᱨ ᱱᱚᱜ ᱢᱟᱱᱮ ᱟᱞᱮ ᱱᱚᱛᱮᱱᱟᱜ ᱠᱷᱮᱛ ᱫᱚ ᱚᱱᱮ ᱢᱤᱫ ᱫᱤᱱ ᱡᱩᱫᱤ ᱫᱚᱢᱮ ᱫᱟᱜ ᱠᱮᱫᱟ ᱚᱱᱟ ᱛᱮᱫᱚ ᱵᱟᱝ ᱦᱳᱭᱳᱜ-ᱟ, ᱵᱟᱨ ᱯᱮ ᱫᱤᱱ ᱡᱩᱫᱤ
ᱚᱱᱠᱟ ᱜᱮ ᱫᱟᱜ ᱤᱫᱤᱭᱟ ᱛᱚᱵᱮ ᱠᱷᱟᱱ ᱫᱚ ᱦᱩᱭᱩᱜᱼᱟ᱾
ᱦᱮᱸ᱾ ᱟᱨ ᱛᱟᱦᱚᱞᱮ ᱢᱤᱫᱴᱟᱝ ᱥᱟᱛᱟᱢ ᱤᱫᱤ ᱠᱟᱛᱮ ᱜᱮᱞᱟᱝ ᱜᱟᱞᱚᱪ ᱞᱮᱜᱮ᱾
ᱦᱩᱸ ᱦᱩᱸ᱾
ᱩᱸ ᱟᱯᱮᱥᱮᱱ ᱟᱵᱚ ᱱᱚᱣᱟ ᱥᱟᱱᱛᱟᱞᱤ ᱯᱟᱹᱨᱥᱤ ᱚᱠᱟᱞᱮᱠᱟ ᱥᱠᱩᱞ, ᱠᱚᱞᱮᱡᱽ, ᱤᱭᱩᱱᱤᱵᱷᱟᱨᱥᱤᱴᱤ ᱠᱚᱨᱮ ᱪᱮᱫ ᱞᱮᱠᱟ ᱪᱟᱨᱪᱟᱣ ᱦᱩᱭᱩᱜ ᱠᱟᱱᱟ ᱥᱮ ᱵᱟᱝ? ᱪᱮᱜ ᱢᱟ ᱩᱸ ᱜᱤᱫᱟᱹᱨ ᱠᱚᱠᱚ ᱚᱞᱚᱜ ᱠᱟᱱᱟ ᱥᱮ ᱵᱟᱝ ᱡᱩᱫᱤ ᱠᱟᱹᱴᱤᱡ ᱮᱢ ᱞᱟᱹᱭ ᱠᱮᱭᱟ?
ᱟᱞᱮ ᱥᱩᱨ ᱨᱮᱜᱮ ᱢᱤᱫᱴᱟᱝ ᱥᱟᱣᱛᱟᱞᱤ ᱢᱤᱰᱤᱭᱟᱢ ᱥᱠᱩᱞ ᱢᱮᱱᱟᱜᱼᱟ᱾ ᱛᱚ ᱢᱟᱱᱮ ᱦᱚᱥᱴᱮᱞ ᱥᱚᱢᱮᱛ᱾
ᱦᱮᱸ
ᱟᱫᱚ ᱠᱚ ᱢᱮᱱᱟᱜ ᱠᱚᱜᱮᱭᱟ ᱥᱴᱩ ᱢᱟᱱᱮ ᱜᱤᱫᱽᱨᱟᱹ ᱠᱚ ᱟᱹᱰᱤ ᱜᱟᱱ ᱜᱮ᱾
ᱚᱸ ᱟᱪᱪᱷᱟ ᱟᱪᱪᱷᱟ᱾ ᱢᱟᱱᱮ ᱛᱟᱦᱚᱞᱮ ᱟᱫᱚ ᱚᱱᱟ ᱢᱟ ᱟᱹᱰᱤ ᱱᱟᱯᱟᱭ ᱦᱮᱸ ᱚᱱᱠᱟ ᱤᱥᱠᱩᱞ ᱠᱚᱨᱮᱫᱚ ᱛᱟᱦᱮᱸ ᱞᱮᱱᱠᱷᱟᱱ ᱜᱤᱫᱽᱨᱟᱹ ᱠᱚ ᱡᱮᱢᱚᱱ ᱯᱷᱟᱥᱴ ᱞᱮᱝᱜᱩᱭᱮᱡᱽ ᱫᱚ ᱥᱟᱱᱛᱟᱞᱤ ᱜᱮᱠᱚ ᱫᱚᱦᱚ ᱫᱟᱲᱮᱭᱟᱜᱼᱟ ᱤᱱᱴᱟᱨᱮᱥᱴ ᱢᱮᱱᱟᱜ ᱠᱚᱣᱟ ᱟᱨᱠᱤ᱾
ᱦᱮᱸ᱾
ᱦᱮᱸ ᱪᱚᱝ ᱟᱨ ᱥᱟᱱᱛᱟᱞᱤ ᱛᱮ ᱯᱟᱲᱦᱟᱣ ᱛᱮᱫᱚ ᱥᱮᱨᱚᱠᱚᱢ ᱚᱥᱩᱵᱤᱫᱷᱟ ᱫᱚ ᱵᱟᱝ ᱦᱩᱭᱩᱜᱼᱟ ᱪᱮᱫᱟᱜ ᱥᱮ ᱡᱮᱦᱮᱛᱩ ᱱᱤᱡᱮᱨᱟᱜ ᱯᱟᱹᱨᱥᱤ ᱛᱮᱢ ᱚᱞᱚᱜᱼᱟ ᱛᱚ ᱡᱟᱦᱟᱱᱟᱜ ᱜᱮ ᱵᱩᱡᱽ ᱛᱮᱫᱚ ᱥᱮᱨᱚᱠᱚᱢ ᱚᱥᱩᱵᱤᱫᱷᱟ ᱫᱚ ᱵᱟᱝ ᱦᱩᱭᱩᱜᱼᱟ ᱟᱨᱠᱤ᱾ ᱟᱨ ᱟᱨ ᱧᱮᱞ ᱞᱮᱠᱷᱟᱱ ᱟᱨᱚ ᱧᱮᱞᱚᱜᱚᱜᱼᱟ ᱡᱮ ᱟᱵᱚ ᱫᱚ ᱟᱵᱚᱣᱟᱜ ᱯᱟᱹᱨᱥᱤ ᱛᱮ ᱡᱟᱦᱟ ᱵᱚᱱ ᱨᱚᱲ ᱨᱚᱲ ᱮᱫᱟ ᱥᱮ ᱚᱱᱟ ᱚᱞ ᱦᱚᱢ ᱟᱹᱰᱤ ᱢᱟᱱᱮ ᱟᱹᱰᱤ ᱥᱚᱞᱦᱮ ᱛᱮᱜᱮ ᱵᱚᱱ ᱚᱞ ᱫᱟᱲᱮᱭᱟᱜᱼᱟ᱾ ᱩᱱᱟᱹᱜ ᱮᱸᱴᱠᱮᱴᱚᱬᱮᱸ ᱵᱟᱝ ᱦᱩᱭᱩᱜᱼᱟ, ᱟᱨ ᱡᱟᱦᱟᱸᱭ ᱞᱟᱹᱭ ᱦᱚᱪᱚᱭᱼᱟ ᱚᱱᱟᱜᱮ ᱚᱞᱚᱜᱼᱟ᱾
ᱦᱮᱸ ᱦᱮᱸ᱾
ᱦᱮᱸ ᱥᱮ ᱵᱟᱝ ᱦᱳᱭ? ᱟᱞᱮ ᱱᱚᱛᱮ ᱦᱚᱸ ᱚᱱᱠᱟᱜᱮ ᱟᱞᱮ ᱱᱚᱛᱮ ᱫᱚ ᱤᱭᱟᱹ ᱤᱥᱠᱩᱞ ᱠᱚᱨᱮᱫ ᱫᱚ ᱵᱟᱹᱱᱩᱜᱼᱟ ᱛᱚᱵᱮ ᱳᱭ ᱠᱚᱞᱮᱡᱽ ᱨᱮ ᱤᱭᱩᱱᱤᱵᱷᱟᱨᱥᱤᱴᱤ ᱠᱚᱨᱮ ᱟᱨᱠᱤ ᱢᱮᱱᱟᱜᱼᱟ᱾ ᱤᱥᱠᱩᱞ ᱨᱮᱫᱚ ᱱᱤᱛᱳᱜ ᱦᱚᱸ ᱵᱟᱝ ᱠᱚ ᱪᱟᱹᱞᱩ ᱫᱟᱲᱮ ᱠᱟᱣᱫᱟ ᱟᱫᱚ ᱦᱚᱸᱜᱼᱚᱭ ᱴᱤᱪᱟᱨ ᱨᱮᱱᱟᱜ ᱚᱵᱷᱟᱵᱽ ᱟᱨᱠᱤ ᱢᱟᱪᱮᱫ ᱢᱟᱪᱮᱫ ᱪᱮᱛᱟᱱᱤ ᱠᱚ ᱦᱳᱭᱛᱚ ᱵᱟᱠᱚ ᱧᱟᱯᱟᱢ ᱠᱟᱱᱟ᱾ ᱚᱱᱟᱛᱮ ᱟᱨᱠᱤ ᱵᱟᱝ ᱠᱚ ᱤᱥᱠᱩᱞ ᱨᱮ ᱫᱚ ᱵᱟᱝ ᱱᱤᱛᱚᱜ ᱦᱚᱸ ᱟᱹᱣᱨᱤ ᱠᱚ ᱥᱩᱨᱩ ᱫᱟᱲᱮᱭᱟᱜᱼᱟ᱾
ᱚᱻ ᱱᱚᱸᱰᱮ ᱫᱚ ᱟᱞᱮ ᱟᱞᱮ ᱮᱠᱫᱚᱢ ᱥᱩᱨ ᱨᱮᱜᱮ ᱢᱮᱱᱟᱜᱼᱟ ᱢᱤᱫᱴᱤᱡ ᱥᱟᱣᱛᱟᱞᱤ ᱢᱤᱰᱤᱭᱟᱢ᱾ ᱤᱥᱠᱩᱞ ᱟᱫᱚ ᱚᱸᱰᱮ ᱫᱚ ᱢᱟᱪᱮᱫ ᱢᱟᱪᱮᱛᱟᱹᱱᱤ ᱠᱚ ᱢᱮᱱᱟᱜ ᱠᱚᱜᱮᱭᱟ᱾
ᱦᱩᱸ᱾ ᱦᱮᱸ ᱡᱟᱦᱟ ᱨᱮᱫᱚ ᱚᱱᱠᱟ ᱛᱟᱦᱮᱸᱱᱟᱠᱚ ᱚᱸᱰᱮ ᱫᱚ ᱥᱮᱨᱚᱠᱚᱢ ᱚᱥᱩᱵᱤᱫᱷᱟ ᱫᱚ ᱵᱟᱝ ᱦᱳᱭᱳᱜᱼᱟ ᱜᱤᱫᱽᱨᱟᱹ ᱟᱜ ᱦᱚᱸ ᱯᱟᱲᱦᱟᱣ ᱛᱮᱫᱚ᱾ ᱠᱤᱢᱵᱟ ᱟᱫᱚᱢ ᱟᱫᱚᱢ ᱨᱮᱫᱚᱧ ᱧᱮᱞ ᱟᱠᱟᱱᱟ ᱡᱮ ᱜᱤᱫᱽᱨᱟᱹ ᱠᱚ ᱡᱟᱹᱥᱛᱤ ᱜᱮᱭᱟ ᱴᱤᱪᱟᱨ ᱠᱚ ᱠᱚᱢ ᱜᱮᱭᱟ᱾ ᱥᱮ ᱠᱷᱮᱛᱨᱮ ᱫᱚ ᱠᱟᱹᱴᱤᱡ ᱯᱟᱲᱦᱟᱣ ᱨᱮ ᱚᱥᱩᱵᱤᱫᱟ ᱧᱮᱞᱚᱜ-ᱟ᱾ ᱦᱮᱸ ᱥᱮ ᱵᱟᱝ? ᱮᱸ ᱦᱳᱭ᱾ ᱟᱨ ᱛᱟᱦᱟᱞᱮ ᱢᱟ ᱟᱯᱮ ᱥᱮᱫ ᱫᱚ ᱪᱮᱫ ᱞᱮᱠᱟ? ᱪᱮᱫ ᱠᱚᱯᱮ ᱯᱚᱨᱚᱵᱽ ᱠᱚ ᱟᱨᱠᱤ ᱪᱮᱫ ᱠᱚ ᱦᱩᱭᱩᱜ ᱜᱮᱭᱟ?
ᱚᱸᱰᱮ ᱫᱚ ᱟᱞᱮ ᱫᱚ ᱡᱷᱚᱛ ᱢᱟᱱᱮ ᱯᱚᱨᱚᱵᱽ ᱠᱚᱫᱚ ᱡᱷᱚᱛᱚᱱᱟᱜ ᱜᱮ ᱵᱟᱦᱟ ᱥᱚᱦᱚᱨᱟᱭ᱾ ᱢᱟᱜᱽ ᱵᱚᱸᱜᱟ ᱨᱮ ᱡᱚᱛᱚᱱᱟᱜ ᱜᱮ ᱦᱩᱭᱩᱜ ᱜᱮᱭᱟ᱾
ᱱᱚᱣᱟ ᱢᱟᱜ-ᱢᱚᱬᱮᱸ ᱠᱚ?
ᱢᱟᱜ-ᱢᱚᱬᱮᱸ ᱠᱚᱦᱚᱸ ᱦᱩᱭᱩᱜ ᱜᱮᱭᱟ᱾
ᱚ᱾ ᱟᱨ ᱛᱟᱦᱚᱞᱮ ᱪᱮᱫ ᱞᱮᱠᱟ ᱢᱟᱱᱮ ᱵᱟᱦᱟ ᱫᱚ ᱢᱟ ᱚᱠᱟ ᱞᱮᱠᱟ ᱯᱮ ᱵᱟᱦᱟᱜᱼᱟ ᱟ ᱢᱟᱜ-ᱢᱚᱬᱮᱸ ᱢᱟᱱᱮ ᱛᱤᱱᱟᱹᱜ ᱥᱮᱨᱢᱟ ᱪᱮᱫ ᱞᱮᱠᱟ ᱠᱟᱹᱴᱤᱡ ᱡᱩᱫᱤᱢ ᱞᱟᱹᱭ ᱠᱮᱭᱟ?
ᱟᱞᱮ ᱫᱚ ᱢᱟᱜ-ᱢᱚᱬᱮᱸ ᱫᱚ ᱢᱟᱱᱮ ᱪᱮᱫ ᱠᱚ ᱞᱮᱭᱟ ᱡᱷᱚᱛᱚ ᱥᱮᱨᱢᱟ ᱜᱮ ᱢᱟᱱᱮ ᱡᱟᱦᱟ ᱠᱚᱨᱮ ᱫᱚ ᱢᱚᱬᱮᱸ ᱵᱚᱪᱷᱚᱨ ᱯᱚᱨ ᱯᱚᱨ᱾ ᱠᱚ ᱢᱟᱜᱺᱢᱚᱬᱮᱸᱜ ᱜᱮᱭᱟ, ᱚᱱᱠᱟ ᱫᱚ ᱵᱟᱝᱼᱟ ᱱᱚᱰᱮ ᱫᱚ ᱢᱟᱱᱮ ᱯᱨᱚᱛᱤ ᱥᱮᱨᱢᱟ ᱜᱮᱠᱚ ᱢᱟᱜ-ᱢᱚᱬᱮᱸᱜ ᱜᱮᱭᱟᱞᱮ ᱟᱫᱚ ᱥᱟᱺᱜᱤᱧ ᱧᱚᱜ ᱨᱮ ᱦᱩᱭᱩᱜ ᱜᱮᱭᱟ ᱟ ᱚᱱᱟ ᱫᱚ ᱴᱷᱤᱠ ᱴᱷᱟᱠ ᱤᱧ ᱦᱚᱸ ᱵᱟᱹᱧ ᱵᱟᱲᱟᱭᱟ? ᱪᱮᱫ ᱞᱮᱠᱟ ᱵᱷᱟᱵᱮ ᱵᱚᱸᱜᱟ ᱵᱩᱨᱩ ᱠᱚᱫᱚ ᱦᱩᱭᱩᱜ ᱜᱮᱭᱟ᱾ ᱦᱳᱭ,
ᱛᱟᱞᱦᱮ ᱵᱟᱦᱟ ᱦᱚᱸ ᱚᱱᱠᱟ ᱩᱸ ᱥᱮᱨᱢᱟ ᱜᱮ ᱥᱮᱨᱢᱟ ᱡᱟᱣ ᱥᱮᱨᱢᱟ ᱜᱮᱯᱮ ᱵᱟᱦᱟᱜᱼᱟ?
ᱜᱮ ᱦᱳᱭᱳᱜ ᱜᱮᱭᱟ ᱦᱳᱭ᱾
ᱟᱹᱰᱤ ᱱᱟᱯᱟᱭ ᱢᱟᱱᱮ ᱡᱟᱭ ᱵᱟ ᱦᱳᱠ ᱢᱟᱱᱮ ᱡᱚᱛᱚᱣᱟᱜ ᱜᱮᱯᱮ ᱟᱨᱠᱤ ᱵᱚᱸᱜᱟ ᱵᱩᱨᱩ ᱠᱚᱯᱮ ᱥᱮᱨᱢᱟ ᱠᱮ ᱥᱮᱨᱢᱟ ᱯᱮ ᱫᱮᱵᱟ ᱥᱮᱵᱟ ᱤᱫᱤᱭᱮᱫ
ᱦᱩᱸ ᱦᱩᱸ ᱦᱳᱭ᱾
ᱟᱞᱮ ᱱᱚᱛᱮ ᱫᱚ ᱢᱟᱜ-ᱢᱚᱬᱮᱸ ᱫᱚ ᱵᱟᱹᱱᱩᱜᱼᱟ ᱟᱞᱮ ᱫᱚ ᱱᱚᱛᱮ ᱵᱟᱦᱟ ᱜᱮ ᱵᱟᱦᱟ ᱥᱚᱨᱦᱟᱭ ᱚᱱᱟ ᱠᱚᱜᱮ ᱟᱨᱠᱤ᱾
ᱚ᱾
ᱛᱟᱦᱞᱮ ᱟᱨ ᱚᱢ ᱥᱚᱨᱦᱟᱭ ᱫᱚ ᱚᱠᱟ ᱚᱠᱟ ᱵᱚᱸᱜᱟ ᱯᱮ ᱥᱚᱨᱦᱟᱭᱚᱜ ᱠᱟᱱᱟ ᱛᱟᱦᱚᱞᱮ? ᱥᱚᱦᱨᱟᱭ
ᱵᱚᱸᱜᱟᱜ ᱜᱮᱭᱟ ᱟᱞᱮ ᱫᱚ। ᱚᱱᱟ ᱯᱳᱥ ᱢᱟᱜᱽ ᱨᱮ ᱡᱟᱦᱟᱸ ᱠᱚ ᱥᱚᱦᱨᱟᱭᱼᱟ। ᱥᱟᱠᱨᱟᱛ ᱥᱚᱝ ᱢᱟᱲᱟᱝ᱾ ᱚᱱᱟᱴᱟᱜ ᱫᱚ ᱵᱟᱝᱟ ᱟᱞᱮ ᱫᱚ। ᱟᱞᱮ ᱫᱚ ᱱᱚᱣᱟ ᱥᱚᱦᱚᱨᱟᱭ ᱵᱚᱸᱜᱟ ᱨᱮᱜᱮ। ᱟᱯᱮ ᱫᱚ?
ᱟᱯᱮ ᱫᱚ, ᱟᱞᱮ ᱦᱚᱸ ᱥᱚᱨᱦᱟᱭ ᱵᱚᱸᱜᱟ ᱨᱮᱜᱮ ᱥᱚᱨᱦᱟᱭᱚᱜ ᱠᱟᱱᱟ ᱟᱨᱠᱤ।
ᱟᱪᱪᱷᱟ।
ᱟᱢ ᱚᱼᱚᱢᱵᱟᱵᱚᱥᱟ ᱠᱟᱞᱤ ᱯᱩᱡᱟᱹ ᱡᱟᱦᱟᱸ ᱠᱚ ᱢᱮᱛᱟᱜ ᱠᱟᱱᱟ, ᱤᱱ ᱤᱱᱟᱹ ᱯᱚᱨᱮ ᱟᱨᱠᱤ, ᱯᱚᱨᱮ ᱯᱚᱨᱮ ᱛᱮᱜᱮ।
ᱚ, ᱟᱪᱪᱷᱟ।
ᱦᱚᱸ᱾ ᱚᱠᱚᱭ ᱫᱚ ᱚᱱᱠᱟ ᱚᱢᱟᱵᱚᱥᱥᱟ ᱯᱚᱨᱮ, ᱚᱠᱚᱭ ᱫᱚ ᱟᱨᱚ ᱦᱟᱱᱮ ᱯᱩᱱᱱᱤᱢᱟ ᱨᱮᱠᱚ ᱥᱚᱨᱦᱟᱭᱚᱜᱼᱟ।
ᱟᱪᱪᱷᱟ।
ᱡᱟᱦᱟᱸ ᱥᱮᱱ ᱡᱟᱦᱟᱸ ᱞᱮᱠᱟ ᱟᱨᱠᱤ, ᱴᱚᱴᱷᱟ ᱚᱱᱩᱡᱟᱭᱤ ᱛᱚ, ᱟᱞᱟᱫᱟ ᱜᱮᱭᱟ। ᱦᱳᱭ।
ᱛᱟᱦᱟᱞᱮ ᱦᱚᱸᱜᱼᱚᱭ ᱡᱮ ᱟᱯᱮ ᱥᱮᱱ ᱫᱚ ᱛᱟᱦᱟᱞᱮ ᱵᱤᱨ ᱵᱩᱨᱩ ᱠᱚ ᱪᱮᱫ ᱞᱮᱠᱟ ᱢᱮᱱᱟᱜᱼᱟ ᱥᱮ ᱵᱟᱹᱱᱩᱜᱼᱟ?
ᱵᱤᱨ ᱵᱩᱨᱩ ᱫᱚ ᱥᱮᱨᱚᱠᱚᱢ ᱫᱚ ᱵᱟᱹᱱᱩᱜᱼᱟ ᱱᱚᱰᱮ ᱫᱚ, ᱜᱟᱰᱟ ᱠᱚ ᱢᱮᱱᱟᱜᱼᱟ।
ᱟᱞᱮ ᱥᱮᱱ ᱫᱚ ᱵᱤᱨ ᱠᱚ ᱢᱮᱱᱟᱜᱼᱟ, ᱵᱩᱨᱩ ᱦᱚᱸ ᱢᱮᱱᱟᱜᱼᱟ, ᱟᱫᱚ ᱵᱩᱨᱩ ᱫᱚ ᱱᱟᱥᱮᱱᱟᱜ ᱥᱟᱺᱜᱤᱧ ᱧᱚᱜ᱾
ᱥᱟᱺᱜᱤᱧ ᱧᱚᱜ ᱜᱮᱭᱟ ᱵᱟᱝ?
ᱟᱨ ᱛᱤᱦᱤᱧ ᱜᱟᱯᱟ ᱫᱚ ᱦᱚᱸᱜᱼᱚᱭ, ᱩᱫ ᱯᱩᱴᱠᱟᱹ ᱠᱚᱫᱚ ᱫᱚᱢᱮ ᱠᱚ ᱧᱟᱢᱚᱜ ᱠᱟᱱᱟ। ᱡᱚᱢ ᱡᱚᱢᱛᱮ ᱟᱞᱮ ᱦᱚᱸᱞᱮ ᱛᱷᱟᱠ ᱠᱟᱣ ᱮᱱᱟ, ᱛᱤᱱᱟᱹᱜ ᱮᱢ ᱡᱚᱢ ᱠᱚᱣᱟ? ᱯᱮᱲᱟ ᱯᱟᱹᱲᱦᱟᱹ ᱠᱚᱞᱮ ᱠᱳᱞ ᱟᱠᱚ ᱠᱟᱱᱟ।
ᱟᱪᱪᱷᱟ, ᱦᱮᱸ ᱱᱚᱣᱟ ᱠᱚ ᱡᱚᱢ ᱢᱟ ᱵᱷᱟᱜᱤ ᱜᱮᱭᱟ ᱥᱤᱡᱮᱱ ᱨᱮᱱᱟᱜ ᱠᱟᱱᱟ᱾
ᱦᱮᱸ ᱥᱤᱡᱮᱱ ᱨᱮᱫᱚ ᱡᱚᱛᱚ ᱜᱮ ᱱᱟᱯᱟᱭ ᱜᱮᱜᱟ ᱡᱚᱢ ᱫᱚ᱾ ᱛᱟᱦᱟᱞᱮ ᱚᱠᱟ ᱞᱮᱠᱟ ᱟᱯᱮ ᱫᱚ ᱩᱫ ᱯᱷᱩᱴᱠᱟᱹ ᱠᱚᱯᱮ ᱧᱟᱢᱮᱫ ᱠᱚᱣᱟ ᱥᱮ ᱵᱟᱝ?
ᱧᱟᱢ ᱫᱚ ᱡᱚᱢ ᱦᱩᱭ ᱠᱟᱱᱟ ᱡᱚᱢ ᱫᱚ ᱵᱟᱝ ᱫᱚ ᱵᱟᱝᱟ, ᱟᱫᱚ ᱱᱚᱛᱮ ᱫᱚ ᱚᱱᱠᱟ ᱫᱚ ᱵᱟᱝᱟ ᱟᱹᱜᱩ ᱞᱮᱠᱚ ᱠᱷᱟᱱ ᱠᱚ ᱡᱚᱢ ᱦᱩᱭᱩᱜ ᱜᱮᱭᱟ᱾
ᱚᱸᱻ
ᱵᱤᱨ ᱨᱮᱜᱮ ᱛᱚ ᱰᱷᱮᱨ ᱯᱩᱴᱠᱟᱹ ᱫᱚ ᱟᱫᱚ ᱱᱚᱣᱟ ᱥᱩᱨ ᱠᱚᱨᱮ ᱫᱚ ᱚᱱᱠᱟᱱᱟᱜ ᱵᱤᱨ ᱠᱚᱫᱚ ᱵᱟᱹᱪᱩᱜ ᱟᱹᱱᱤᱢ-ᱟ᱾ ᱟᱫᱚ ᱡᱟᱦᱟᱸᱭᱟᱜ ᱵᱩᱥᱩᱵ ᱤᱭᱟᱹ ᱠᱚᱨᱮ ᱡᱟᱦᱟᱸ ᱤᱭᱟᱹ ᱠᱚᱨᱮ ᱚᱱᱟ ᱠᱚᱨᱮ ᱫᱚ ᱦᱩᱭ ᱵᱟᱲᱟᱜ ᱠᱟᱱ ᱜᱮᱭᱟ᱾
ᱦᱮᱸ, ᱵᱩᱥᱩᱵ ᱩᱫ ᱫᱚ ᱚᱱᱮ ᱚᱱᱟ ᱫᱚ ᱦᱩᱭᱩᱜ ᱜᱮᱭᱟ ᱵᱩᱥᱩᱵ ᱩᱫ ᱫᱚ᱾
ᱵᱩᱥᱩᱵ ᱠᱚ ᱤᱭᱟᱹ ᱠᱚᱨᱮ ᱵᱟᱝᱠᱷᱟᱱ, ᱡᱟᱦᱟᱸᱭ ᱥᱟᱦᱟᱱ ᱤᱭᱟᱹ ᱠᱚᱨᱮ
ᱦᱮᱸ ᱟᱨᱦᱚᱸ ᱚᱱᱠᱟ ᱵᱩᱱᱩᱢ, ᱵᱩᱱᱩᱢ ᱨᱮᱦᱚᱸ ᱛᱚ ᱟᱹᱰᱤ ᱨᱚᱠᱚᱢᱟᱜ ᱩᱫ ᱚᱢᱚᱱᱚᱜ ᱜᱮᱭᱟ᱾
ᱦᱳᱭ᱾
ᱢᱩᱪᱤ ᱩᱫ ᱥᱮ ᱪᱮᱫ ᱠᱚᱠᱚ ᱢᱮᱛᱟᱜ ᱫᱚ?
ᱵᱟᱝ ᱟᱸᱡᱚᱢ ᱞᱮᱱᱟ ᱵᱮᱥ ᱴᱷᱤᱠ ᱛᱮ᱾
ᱢᱩᱪᱤ ᱩᱫ᱾ ᱠᱚ ᱢᱮᱛᱟᱜ-ᱟ᱾
ᱦᱳᱭ, ᱢᱩᱪᱤ ᱩᱫ᱾ ᱦᱩᱸ᱾
ᱛᱟᱦᱚᱞᱮ ᱟᱯᱮ ᱫᱚ ᱪᱮᱫ ᱞᱮᱠᱟ? ᱚᱠᱟ ᱫᱤᱥᱚᱢ ᱚᱠᱟ ᱫᱤᱥᱚᱢ ᱯᱮ ᱯᱟᱲᱟᱜ ᱠᱟᱱᱟ?
ᱟᱞᱮ ᱫᱚ ᱟᱞᱮ ᱫᱚ ᱱᱚᱰᱮᱻ ᱪᱮᱫ ᱠᱚ ᱞᱟᱹᱭᱟ ᱡᱷᱟᱲᱜᱨᱟᱢ ᱛᱟᱞᱮ ᱟᱹᱛᱩ ᱫᱚ, ᱢᱟᱱᱮ ᱫᱤᱥᱚᱢ ᱫᱚ ᱚᱱᱛᱮ ᱛᱟᱞᱮ᱾ ᱛᱟᱦᱮᱸ ᱫᱚ ᱮᱴᱟᱜ ᱥᱮᱱ ᱨᱮ ᱦᱩᱭᱩᱜ ᱜᱮᱭᱟ᱾
ᱚᱸᱻ ᱟᱪᱪᱷᱟ ᱟᱪᱪᱷᱟ᱾ ᱡᱷᱟᱲᱜᱨᱟᱢ ᱛᱚ ᱚᱱᱛᱮ ᱫᱚ, ᱚᱱᱠᱟ ᱵᱤᱨ ᱠᱚᱫᱚ ᱢᱮᱱᱟᱜ ᱜᱮᱭᱟ ᱛᱚ?
ᱦᱮᱸ ᱟᱹᱛᱩ ᱨᱮᱫᱚ ᱵᱤᱨ ᱫᱚ ᱢᱮᱱᱟᱜ ᱜᱮᱭᱟ᱾
ᱦᱮᱸ ᱟᱹᱛᱩ ᱫᱤᱥᱚᱢ ᱠᱚᱨᱮ ᱫᱚ ᱛᱟᱦᱮᱱ ᱜᱮᱭᱟ ᱚᱱᱠᱟ ᱴᱩᱠ ᱴᱟᱠ ᱵᱤᱨ ᱟᱨ ᱵᱤᱨ ᱡᱟᱦᱟᱸ ᱞᱮᱠᱟ ᱟᱨᱚ ᱡᱩᱫᱤ ᱵᱤᱨ ᱠᱚ ᱵᱟᱝ ᱛᱟᱦᱮᱱ ᱠᱷᱟᱱ ᱮᱢᱱᱤ ᱡᱷᱩᱲ ᱠᱚᱨᱮ ᱛᱮᱦᱚᱸ ᱯᱮᱨᱮᱡ ᱠᱚᱜ-ᱟ ᱜᱚᱴᱟ ᱜᱮ᱾
ᱟᱨᱚ ᱟᱵᱚ ᱟᱛᱳ ᱫᱤᱥᱚᱢ ᱨᱮᱱᱟᱜ ᱫᱚ ᱧᱮᱞᱚᱜ-ᱟ ᱡᱮ ᱠᱷᱮᱛ ᱟᱨᱠᱤ ᱠᱷᱮᱛ ᱟᱲᱮᱨᱮ ᱡᱟᱹᱥᱛᱤ ᱡᱟᱹᱥᱛᱤ ᱠᱟᱭᱛᱮᱜᱮ ᱫᱟᱨᱮ ᱠᱚᱵᱚᱱ ᱨᱚᱦᱚᱭ ᱠᱟᱫᱟ᱾ ᱡᱷᱩᱲ ᱠᱚᱦᱚᱸ ᱛᱟᱦᱮᱱ ᱜᱮᱭᱟ᱾
ᱟ ᱟᱯᱮ ᱫᱚ ᱚᱠᱟ ᱥᱮᱱ?
ᱟᱞᱮ ᱫᱚ ᱦᱟᱸᱜ ᱟᱭ ᱥᱩᱥᱩᱱᱤ ᱥᱮᱱ ᱥᱩᱥᱩᱱᱤ ᱵᱩᱨᱩ᱾
ᱚ ᱟᱪᱪᱷᱟ᱾
ᱦᱩᱸ ᱟᱫᱚ ᱛᱤᱦᱤᱧ ᱜᱟᱯᱟ ᱫᱚ ᱛᱟᱦᱚᱞᱮ ᱠᱷᱮᱛ ᱨᱮᱫᱚ ᱪᱮᱫ ᱠᱚᱯᱮ ᱠᱟᱹᱢᱤᱭᱮᱫᱟ?
ᱚᱱᱮᱭ ᱡᱷᱩᱲ ᱵᱟᱲᱟ ᱞᱮᱱᱟ ᱟᱫᱚ ᱚᱱᱟ ᱠᱚ ᱢᱟᱜ ᱦᱩᱭ ᱠᱟᱱᱟ ᱦᱚᱞᱟ ᱢᱟᱦᱟᱫᱮᱨ ᱚᱱᱟᱜᱮ ᱛᱮᱦᱮᱧ ᱫᱚ ᱨᱟᱠᱟᱵ ᱠᱮᱜ-ᱟ ᱞᱮ᱾
ᱯᱷᱟᱨᱪᱟ ᱵᱟᱲᱟ ᱦᱩᱭᱩᱜ ᱠᱟᱱᱟ ᱥᱤ ᱦᱚᱪᱚ ᱦᱩᱭᱩᱜ-ᱟ᱾
ᱦᱮᱸ ᱟᱞᱮ ᱦᱚᱸ ᱱᱤᱛᱚᱜ ᱫᱚ ᱛᱤᱦᱤᱧ ᱜᱟᱯᱟ ᱫᱚ ᱚᱱᱟ ᱠᱚ ᱵᱮᱜᱚᱨ ᱛᱚ ᱟᱨ ᱠᱟᱹᱢᱤ ᱵᱟᱹᱱᱩᱜᱼᱟ
ᱦᱮᱸ
ᱦᱮᱸ ᱥᱮ ᱵᱟᱝ ᱦᱳᱭ ᱚᱱᱟ ᱠᱚᱜᱮ ᱢᱟᱱᱮ ᱠᱟᱹᱢᱤ ᱞᱟᱦᱟ ᱠᱟᱜ ᱦᱳᱭᱳᱜᱼᱟ ᱡᱩᱫᱤ ᱟᱸ ᱴᱟᱴᱠᱟᱜᱮ ᱟᱨᱦᱚᱸᱭ ᱫᱟᱜ ᱜᱚᱫᱟᱭ
ᱦᱩᱸ ᱤᱱᱟᱹᱛᱮ ᱛᱚᱲᱟ ᱠᱚᱦᱚᱸ ᱦᱟᱨᱟ ᱡᱟᱣᱨᱟᱜ ᱠᱟᱱᱟ
ᱦᱮᱸ ᱛᱚᱞᱟ ᱠᱚᱫᱚ ᱦᱟᱨᱟ ᱡᱟᱣᱨᱟᱜ ᱠᱟᱱ ᱜᱮᱭᱟ ᱛᱚ
ᱦᱩᱸ
ᱦᱮᱸ ᱢᱟ ᱤᱱᱟᱹ ᱜᱮᱞᱟᱝ ᱜᱚᱞᱯᱷᱚᱭᱟ
ᱴᱷᱤᱠ ᱜᱮᱭᱟ ᱟᱪᱷᱟ ᱢᱟ
ᱦᱮᱸ